ᱦᱮᱸ ᱟᱡᱚᱢᱚᱜ ᱠᱟᱱᱟ ᱨᱚᱲ ᱠᱚ ᱦᱮᱸ ᱡᱚᱦᱟᱨ ᱜᱮ ᱾
ᱦᱚᱸ ᱟᱸᱡᱚᱢᱚᱜ ᱠᱟᱱᱟ᱾ ᱤᱧᱟᱹᱜ ᱨᱚᱲ ᱟᱡᱚᱢᱚᱜ ᱠᱟᱱᱟ ᱵᱮᱥ ᱞᱮᱠᱟ᱾
ᱯᱩᱨᱟᱹ ᱵᱮᱥ ᱞᱮᱠᱟ ᱟᱹᱰᱤ ᱱᱟᱯᱟᱭ ᱟᱸᱡᱚᱢᱚᱜ ᱠᱟᱱᱟ᱾
ᱚ ᱟᱢᱟᱜ ᱦᱚᱸ ᱟᱹᱰᱤ ᱢᱚᱸᱡᱽ ᱟᱸᱡᱚᱢᱚᱜ ᱠᱟᱱ ᱛᱟᱢᱟ ᱨᱟᱦᱟ ᱛᱟᱢ ᱠᱩᱲᱤ ᱞᱮᱠᱟ᱾
ᱳᱻ
ᱦᱳᱭ ᱥᱮᱨᱮᱧ ᱵᱟᱲᱟᱭ ᱜᱮᱭᱟᱢ ᱥᱮ?
ᱩᱸ ᱵᱟᱝᱟ ᱥᱮᱨᱮᱧ ᱠᱚᱫᱚ ᱵᱟᱹᱧ ᱥᱮᱨᱮᱧ ᱵᱟᱲᱟᱭ ᱜᱮᱭᱟ᱾
ᱚᱦᱚ ᱟᱹᱰᱤ ᱪᱮᱦᱨᱟ ᱨᱟᱦᱟ ᱛᱟᱢ ᱥᱮ ᱚᱱᱟ ᱠᱷᱟᱹᱛᱤᱨ ᱠᱩᱞᱤ ᱠᱮᱫ ᱢᱮᱤᱭᱟᱹ ᱦᱳᱭ᱾ ᱪᱮᱜ ᱯᱮ ᱪᱤᱠᱟᱹᱭᱮᱜᱼᱟ?
ᱦᱩᱸ ᱪᱮᱫ ᱦᱚᱸ ᱵᱟᱝᱟ ᱱᱚᱜᱼᱚᱭ ᱫᱩᱲᱩᱵ ᱵᱟᱲᱟ ᱟᱠᱟᱱᱟᱞᱮ᱾
ᱚ ᱟᱨ ᱫᱟᱠᱟ ᱠᱚᱫᱚ ᱡᱚᱢ ᱠᱮᱜᱼᱟ ᱯᱮᱥᱮ?
ᱦᱮᱸ ᱫᱟᱠᱟ ᱠᱚᱞᱮ ᱡᱚᱢ ᱠᱮᱫᱟ ᱱᱚᱜᱼᱚᱭ ᱱᱤᱛᱚᱜ ᱜᱮ ᱡᱚᱢ ᱦᱩᱭᱱᱟ ᱫᱟᱠᱟ ᱠᱚᱫᱚ᱾
ᱚ
ᱟᱢᱟᱜ ᱫᱚ ᱡᱚᱢ ᱦᱩᱭᱱᱟ ᱥᱮ ᱵᱟᱝ?
ᱦᱳᱭ ᱱᱚᱜᱼᱚᱭ ᱯᱟᱲᱦᱟᱜ ᱠᱟᱱ ᱛᱟᱦᱮᱱᱟᱹᱧ ᱟᱫᱚ ᱱᱤᱛᱚᱜ ᱜᱤᱧ ᱡᱚᱢ ᱠᱮᱫᱼᱟ᱾
ᱚᱻ
ᱦᱳᱭ᱾ ᱟᱢᱫᱚ ᱪᱮᱫ ᱮᱢ ᱪᱤᱠᱟᱹ ᱵᱟᱲᱟᱭᱮᱫᱼᱟ ᱚᱲᱟᱜ ᱨᱮᱫᱚ?
ᱮᱸ ᱪᱮᱫ ᱮᱢ ᱮᱢ ᱪᱤᱠᱟᱹᱭᱟ? ᱤᱧᱫᱚ ᱚᱲᱟᱜ ᱨᱮᱫᱚ ᱵᱟᱹᱧ ᱛᱟᱦᱮᱱ ᱜᱮᱭᱟ ᱤᱧᱫᱚ ᱵᱟᱦᱨᱮ ᱥᱮᱫ ᱨᱤᱧ ᱛᱟᱦᱮᱱ ᱜᱮᱭᱟ ᱤᱧ ᱦᱚᱧ ᱯᱟᱲᱦᱟᱜ ᱜᱮᱭᱟ ᱟᱫᱚ ᱪᱮᱫ ᱦᱚᱸ ᱵᱟᱝ ᱱᱤᱛᱚᱜ ᱫᱚ ᱡᱚᱢ ᱵᱟᱲᱟ ᱠᱟᱛᱮᱜ ᱱᱚᱜᱼᱚᱭ ᱫᱩᱲᱩᱵ ᱵᱟᱲᱟ ᱦᱩᱭ ᱟᱠᱟᱱᱟ᱾
ᱚ
ᱦᱳᱭ᱾
ᱤᱧᱦᱚ ᱜᱤᱫᱽᱨᱟᱹ ᱠᱚ ᱴᱤᱭᱩᱥᱚᱱ ᱠᱩᱧ ᱯᱟᱲᱦᱟᱣ ᱵᱟᱲᱟ ᱠᱚᱣᱟ᱾
ᱳᱻ
ᱦᱳᱭ᱾
ᱟᱫᱚ ᱛᱟᱦᱚᱞᱮ ᱛᱤᱱᱟᱹᱜᱟᱱ ᱮᱢ ᱯᱟᱲᱟᱣ ᱟᱠᱟᱱ ᱛᱮ?
ᱯᱟᱲᱦᱟᱣ ᱟᱠᱟᱱ ᱜᱮᱭᱟᱹᱧ ᱮᱢ-ᱮ ᱠᱚᱧ ᱠᱚᱢᱯᱞᱤᱴ ᱟᱠᱟᱫᱼᱟ ᱡᱚᱛᱚ᱾
ᱚᱻ ᱱᱤᱛᱚᱜ ᱫᱚ ᱛᱟᱦᱚᱞᱮ ᱛᱤᱱᱟᱹᱜ ᱠᱞᱟᱥ ᱨᱮᱱ ᱜᱤᱫᱽᱨᱟᱹ ᱠᱚ ᱴᱤᱭᱩᱥᱚᱱ ᱮᱢ ᱯᱟᱲᱦᱟᱹᱣ ᱠᱚᱜᱮᱭᱟ?
ᱯᱷᱟᱭᱤᱵᱽ ᱠᱦᱚᱡ ᱴᱮᱱ ᱫᱷᱟᱹᱨᱤᱡ᱾
ᱳ ᱵᱷᱟᱜᱤ ᱜᱮᱛᱚ ᱛᱟᱦᱚᱞᱮ᱾
ᱦᱳᱭ᱾
ᱦᱩᱸ᱾
ᱢᱚᱴᱟ ᱢᱩᱴᱤ ᱱᱤᱡᱮᱨᱟᱜ ᱠᱷᱚᱨᱚᱪ ᱫᱚ ᱟᱨ ᱚᱲᱟᱜ ᱨᱮ ᱡᱟᱜᱮ ᱠᱷᱚᱨᱚᱪ ᱫᱚ ᱦᱩᱭᱩᱜ ᱠᱟᱱᱟ᱾
ᱚ
ᱦᱳᱭ ᱡᱟᱦᱟᱱᱟᱜ ᱡᱟᱦᱟᱱᱟᱜ ᱢᱟ ᱞᱟᱹᱠᱛᱤ ᱜᱮᱭᱟ ᱥᱮ ᱵᱟᱝᱠᱷᱟᱱ ᱩᱱᱟᱹᱜ ᱯᱟᱲᱦᱟᱹᱣ ᱟᱛᱮᱫ ᱪᱮᱫ ᱦᱚᱸ ᱵᱟᱢ ᱪᱤᱠᱟᱹᱭ ᱠᱷᱟᱱ
ᱦᱳᱭ ᱦᱳᱭ ᱦᱳᱭ᱾
ᱟᱨ ᱮᱠᱡᱟᱢ ᱠᱚ ᱮᱢ ᱦᱩᱭᱩᱜ ᱠᱟᱱᱟ᱾
ᱦᱩᱸ᱾
ᱦᱳᱭ᱾ ᱚ ᱚᱱᱟ ᱦᱚᱸ ᱢᱤᱜᱴᱮᱱ ᱨᱤᱧ ᱯᱟᱥ ᱞᱮᱫᱟ ᱟᱫᱚ ᱤᱱᱴᱟᱨᱵᱷᱤᱭᱩ ᱨᱮ ᱯᱷᱮᱞ ᱠᱤᱫᱟᱹᱧ᱾ ᱵᱟᱹᱧ ᱫᱟᱲᱮ ᱞᱮᱱᱟ ᱤᱱᱴᱟᱨᱵᱤᱭᱩ ᱦᱳᱭ᱾
ᱦᱩᱸ᱾
ᱟᱢ ᱫᱚ ᱛᱤᱱᱟᱹᱜ ᱨᱮᱢ ᱚᱞᱚᱜ ᱯᱟᱲᱦᱟᱜ ᱠᱟᱱᱟ?
ᱦᱮᱸ ᱤᱧ ᱫᱚ ᱟᱢ ᱠᱷᱚᱱᱟᱜ ᱫᱩᱧ ᱦᱩᱰᱤᱧ ᱜᱮᱭᱟ ᱛᱟᱦᱚᱞᱮ ᱤᱧ ᱫᱚ ᱱᱚᱜᱼᱚᱭ ᱴᱩᱭᱮᱞᱵᱷ ᱨᱤᱧ ᱯᱟᱲᱦᱟᱜ ᱠᱟᱱᱟ᱾
ᱚ ᱴᱩᱭᱮᱞᱵᱷ ᱨᱮ ᱚ ᱦᱚᱭ ᱛᱟᱦᱚᱞᱮ ᱦᱩᱰᱤᱧ ᱜᱮᱭᱟᱢ᱾ ᱟᱨ ᱟᱛᱩ ᱫᱤᱥᱚᱢ ᱫᱚ ᱚᱠᱟ ᱥᱮᱱ ᱛᱟᱯᱮ? ᱵᱮᱝᱜᱚᱞ ᱨᱮᱜᱤ ᱥᱮ ᱚᱲᱤᱥᱟ ᱥᱮᱱ?
ᱵᱮᱝᱜᱚᱞ ᱥᱮᱫ ᱜᱮ᱾
ᱚ
ᱦᱮ ᱟᱯᱮᱭᱟᱜ ᱫᱚ?
ᱡᱷᱟᱲᱠᱷᱚᱸᱱ᱾
ᱳᱭ ᱡᱷᱟᱲᱠᱷᱚᱸᱱᱰ ᱚᱱᱟ ᱦᱚᱛᱚᱭᱟ ᱨᱚᱲ ᱠᱚ ᱟᱸᱡᱚᱢ᱾ ᱠᱟᱛᱤᱧ ᱵᱩᱡ ᱞᱮᱫ ᱫᱚᱭᱟ ᱟᱫᱚ ᱚᱱᱛ ᱚᱱᱛᱮ ᱱᱤᱡ ᱜᱮ ᱠᱟᱱᱟᱢ᱾
ᱚ ᱟᱪᱪᱷᱟ ᱦᱳᱭ ᱟᱞᱮᱥᱮᱫ ᱫᱚ ᱵᱤᱱᱟᱹ ᱜᱚᱨᱚᱯ ᱨᱚᱲᱟ ᱟᱯᱮᱥᱮᱫ ᱵᱤᱱᱟᱹ ᱜᱮ᱾
ᱦᱳᱭ ᱦᱳᱭ᱾
ᱦᱩᱸ᱾
ᱟᱫᱚ ᱛᱟᱦᱮᱞᱮ ᱪᱮᱫ ᱠᱚᱢ ᱪᱤᱠᱟ ᱵᱟᱲᱟᱭᱫᱟ ᱱᱤᱛᱚᱜ ᱫᱚ?
ᱦᱚᱸᱜᱼᱚᱭ ᱯᱟᱲᱦᱟᱜ ᱠᱟᱱ ᱛᱟᱦᱮᱱᱟᱹᱧ ᱤᱧᱦᱚᱸ ᱤᱧᱟᱹᱜ ᱜᱮ ᱟᱨ ᱱᱤᱛᱚᱜ ᱫᱟᱠᱟ ᱡᱚ ᱠᱟᱛᱮᱜ᱾ ᱦᱳᱭ ᱤᱧ ᱫᱚ ᱱᱚᱣᱟᱛᱮ ᱠᱟᱹᱢᱤ ᱦᱩᱭᱩᱜ ᱠᱟᱱᱟ ᱛᱷᱚᱲᱟ᱾
ᱦᱳᱭ ᱦᱳᱭ ᱤᱧᱦᱚᱸ ᱱᱚᱜᱼᱚᱭ᱾ ᱧᱤᱫᱟᱹ ᱵᱮᱲᱟ ᱫᱚ ᱯᱟᱴᱰᱮ ᱠᱟᱹᱴᱤᱡ ᱱᱚᱣᱟ ᱠᱚᱫᱚ ᱜᱚᱞᱯᱷᱚ ᱵᱟᱲᱟ ᱦᱩᱭᱩᱜ ᱜᱮᱭᱟ᱾
ᱦᱳᱭ ᱡᱟᱜᱮ ᱱᱤᱡᱮᱨᱟᱜ ᱠᱷᱚᱨᱚᱪ ᱢᱟ ᱪᱟᱞᱟᱜ ᱦᱩᱭᱩᱜ ᱜᱮᱭᱟ ᱱᱚᱣᱟ ᱛᱮᱦᱚᱸ᱾ ᱚᱱᱟᱜᱮ ᱵᱷᱟᱹᱜᱮ ᱠᱟᱱᱟ ᱵᱚᱱ ᱡᱟᱜᱮ᱾
ᱦᱩᱸ᱾
ᱟᱨ ᱚᱲᱟᱜ ᱠᱚᱫᱚᱢ ᱪᱟᱞᱟᱣ ᱵᱟᱲᱟ ᱠᱟᱱᱟ ᱥᱮ ᱵᱟᱝ ᱛᱚᱵᱮ?
ᱚᱲᱟᱜ ᱠᱚᱫᱚ ᱦᱮᱸ ᱪᱟᱞᱟᱣ ᱵᱟᱲᱟᱜ ᱜᱤᱭᱟᱹᱧ ᱢᱟᱡᱷᱮ ᱢᱚᱫᱷᱮ ᱜᱮ᱾
ᱚ ᱟᱨ ᱚᱲᱟᱜ ᱦᱩᱲᱩ ᱠᱚᱯᱮ ᱨᱚᱦᱚᱭ ᱠᱮᱫᱟ ᱥᱮ ᱵᱟᱝ?
ᱮ ᱦᱮᱸ ᱦᱩᱲᱩ ᱠᱚ ᱨᱚᱦᱚᱭ ᱠᱚ ᱪᱟᱞᱟᱜ ᱠᱟᱱᱟ ᱯᱳᱱᱟᱜ ᱠᱚ ᱛᱟᱦᱮᱸᱜ ᱛᱮᱦᱮᱧ ᱜᱮᱭᱟ ᱚᱲᱟᱜ ᱦᱚᱲ᱾
ᱚ᱾
ᱦᱳᱭ᱾
ᱟᱞᱮ ᱦᱚᱸ ᱨᱚᱦᱚᱭᱮᱜ-ᱟ ᱠᱩ᱾ ᱟᱞᱮ ᱥᱮᱱ ᱢᱟ ᱰᱷᱮᱨ ᱢᱟ ᱵᱟᱭ ᱫᱟᱜ ᱟᱠᱟᱫᱟ ᱟᱫᱚ ᱠᱷᱮᱛᱨᱮ ᱫᱟᱜ ᱵᱟᱹᱱᱩᱜ ᱟᱠᱟᱫᱟ ᱩᱱᱟᱹᱜ ᱟᱫᱚ ᱢᱤᱫ ᱴᱮᱱ ᱵᱟᱨᱮᱭᱟ ᱠᱷᱮᱛ᱾ ᱨᱮ ᱦᱮᱱᱟᱜᱼᱟ ᱢᱤᱫᱴᱮᱱ ᱵᱟᱨᱭᱟ ᱫᱚ ᱵᱟᱝ ᱚᱠᱟ ᱪᱮᱛᱟᱱ ᱜᱮᱭᱟ ᱚᱱᱟ ᱠᱚᱨᱮ ᱫᱚ ᱵᱟᱱᱩᱜ ᱚᱠᱟ ᱞᱟᱛᱟᱨ ᱜᱮᱭᱟ ᱚᱱᱟ ᱠᱚᱨᱮ ᱦᱮᱱᱟᱜᱼᱟ ᱫᱟᱜ᱾ ᱛᱷᱚᱲᱟ ᱡᱚᱢᱟᱣ ᱠᱟᱱᱟ ᱟᱫᱚ ᱚᱱᱟ ᱠᱚᱜᱮ ᱨᱚᱦᱚᱭ ᱵᱟᱲᱟ ᱦᱩᱭᱩᱜ ᱠᱟᱱᱟ ᱱᱤᱛᱚᱜ ᱫᱚ᱾
ᱚ ᱟᱯᱮ ᱚᱱᱛᱮ ᱫᱚ ᱪᱮᱫᱠᱟ ᱵᱟᱭ ᱫᱟᱜ ᱵᱟᱲᱟᱭᱮᱫ ᱛᱮ? ᱟᱞᱮ ᱱᱚᱛᱮ ᱢᱟ ᱫᱚᱢᱮ ᱫᱟᱜ ᱮᱟᱭ᱾
ᱵᱟᱭ ᱫᱟᱜ ᱫᱟᱜ ᱩᱱᱟᱹᱜ ᱫᱚ ᱱᱚᱛᱮ ᱫᱚ᱾
ᱤᱧᱦᱚᱸ ᱠᱟᱹᱡ ᱨᱩᱣᱟᱹ ᱦᱟᱹᱥᱩ ᱵᱟᱲᱟᱜ ᱠᱟᱹᱱᱟᱹᱧ᱾ ᱚᱣᱟᱜ ᱦᱚᱭ ᱫᱟᱜ ᱠᱷᱟᱹᱛᱤᱨ ᱜᱮ᱾ ᱦᱩᱭ ᱱᱟ ᱢᱤᱫ ᱥᱚᱯᱛᱟ ᱜᱟᱱ᱾
ᱚ᱾
ᱵᱟᱹᱧ ᱢᱚᱸᱡᱚᱜ ᱠᱟᱱᱟ ᱢᱚᱡᱽ ᱜᱮ ᱪᱮᱫ ᱮᱢ ᱞᱟᱹᱭᱟ᱾
ᱰᱟᱠᱛᱟᱨ ᱠᱚ ᱴᱷᱮᱱ ᱠᱷᱚᱱᱟᱜ ᱨᱟᱱ ᱠᱚᱢ ᱟᱹᱜᱩ ᱟᱠᱟᱫᱟ ᱥᱮ ᱵᱟᱝ?
ᱦᱳᱭ ᱟᱹᱜᱩ ᱟᱠᱟᱫᱟᱧ ᱡᱚᱢ ᱵᱟᱲᱟ ᱦᱩᱭᱩᱜ ᱠᱟᱱᱟ ᱚᱱᱟ ᱠᱚᱜᱮ᱾
ᱦᱩᱸ ᱟᱫᱚ ᱢᱚᱸᱡᱽ ᱧᱚᱜ ᱵᱟᱢ ᱵᱩᱡᱷᱟᱹᱣᱮᱫᱟ ᱥᱮ ᱤᱱᱠᱟᱹ ᱜᱮᱢ ᱵᱩᱡᱷᱟᱹᱣᱮᱫᱟ?
ᱛᱷᱚᱲᱟ ᱢᱚᱡᱚᱜ ᱠᱟᱹᱱᱟᱹᱧ ᱟᱨᱦᱚᱸ ᱟᱨ ᱦᱚᱸ ᱵᱩᱡᱷᱟᱹᱣᱮᱫᱼᱟ ᱦᱳᱭ᱾ ᱚᱱᱟ ᱠᱷᱟᱹᱛᱤᱨ ᱜᱮ ᱵᱮᱥ ᱵᱟᱧ ᱴᱷᱤᱠᱟᱹᱭᱮᱫᱼᱟ ᱢᱟᱡᱷᱮ ᱥᱟᱡᱮ ᱫᱚ᱾ ᱚᱱᱟ ᱛᱮᱜᱮ ᱢᱟᱡᱷᱮ ᱥᱟᱡᱮ ᱵᱮᱥ ᱵᱟᱹᱧ ᱴᱷᱤᱠᱟᱹᱭᱮᱫᱼᱟ᱾
ᱚ ᱦᱳᱭ ᱤᱧ ᱦᱚᱸ ᱚᱱᱠᱟ ᱜᱮ ᱦᱚᱞᱟ ᱢᱟᱫᱷᱮᱨ ᱤᱧ ᱨᱩᱣᱟᱹᱜ ᱠᱟᱱ ᱛᱟᱦᱮᱸᱱ ᱟᱫᱚ ᱛᱮᱦᱮᱧ ᱜᱮ ᱠᱟᱹᱴᱤᱡ ᱵᱷᱟᱹᱜᱤ ᱧᱚᱜ ᱤᱧ ᱵᱩᱡᱷᱟᱹᱣᱮᱫᱟ᱾ ᱤᱧᱤᱧ ᱨᱩᱣᱟᱹᱜ ᱠᱟᱱ ᱛᱟᱦᱮᱸᱜ ᱚᱱᱠᱟ ᱾
ᱚ ᱦᱳᱭ ᱵᱷᱟᱜᱮ ᱜᱮ ᱡᱚᱛᱚ ᱦᱚᱲ ᱜᱮ ᱱᱚᱣᱟ ᱫᱟᱜ ᱫᱟᱭ ᱥᱤᱛᱩᱝ ᱫᱟᱭ ᱜᱚᱨᱚᱢ ᱠᱟᱱᱟ ᱨᱮᱭᱟᱲ ᱠᱟᱜ, ᱠᱟᱱᱟ ᱚᱱᱟ ᱠᱚ ᱠᱷᱟᱹᱛᱤᱨ ᱜᱮ ᱨᱩᱣᱟᱹ ᱠᱚ ᱧᱟᱢᱮᱜ ᱵᱚᱱᱟ᱾
ᱦᱳᱭ᱾
ᱦᱩᱸ᱾ ᱟ ᱛᱚᱵᱮ ᱟᱢ ᱫᱚ ᱦᱩᱲᱩ ᱨᱚᱦᱚᱭ ᱠᱚ ᱥᱤᱭᱮᱫ ᱠᱚᱫᱚᱢ ᱵᱟᱲᱟᱭᱟ ᱥᱮ ᱵᱟᱢ ᱵᱟᱲᱟᱭᱟ?
ᱩᱻ ᱥᱤᱭᱳᱜ ᱠᱚᱫᱚ ᱟᱞᱮ ᱚᱱᱛᱮ ᱢᱟ ᱱᱮᱛᱟᱨ ᱢᱟ ᱮᱻ ᱤᱭᱟᱹ ᱛᱮᱜᱮ ᱴᱨᱟᱠᱴᱚᱨ ᱠᱚ ᱛᱮ ᱜᱮᱠᱚ ᱥᱤᱸᱭᱳᱜ ᱠᱟᱱᱟ ᱟᱫᱚ ᱥᱤᱭᱳᱜ ᱠᱚᱫᱚ ᱚᱱᱠᱟ ᱵᱟᱲᱟᱭ ᱵᱟᱹᱪᱩᱜᱼᱟ ᱟᱫᱚ ᱨᱚᱦᱚᱭ ᱠᱚᱫᱚ ᱠᱟᱹᱴᱤᱡ ᱠᱟᱹᱴᱤᱡ ᱵᱟᱰᱟᱭ ᱢᱮᱱᱟᱜ ᱜᱮᱭᱟ᱾
ᱚᱻ ᱨᱚᱦᱚᱭ ᱵᱟᱲᱟᱭ ᱜᱮᱭᱟᱯᱮ ᱟᱨ ᱚᱲᱟᱜ ᱠᱚᱨᱮ᱾
ᱦᱮᱸ ᱨᱚᱦᱚᱭ ᱵᱟᱲᱟᱭ ᱜᱮᱭᱟᱞᱮ᱾
ᱚ᱾ ᱤᱧ ᱫᱚ ᱵᱟᱹᱧ ᱨᱚᱦᱚᱭ ᱵᱟᱲᱟᱭ ᱜᱮᱭᱟ ᱚᱱᱮ ᱚᱱᱠᱟ ᱥᱟᱨᱟᱫᱤᱱ ᱱᱤᱭᱟᱹ ᱪᱮᱫ ᱠᱚᱪᱚ ᱵᱤᱡᱤ ᱨᱮᱧ ᱛᱟᱦᱮᱸᱱᱟ ᱚᱱᱟ ᱠᱷᱟᱹᱛᱤᱨ ᱵᱟᱹᱧ ᱨᱚᱦᱚᱭ ᱜᱮᱭᱟ᱾ ᱚᱲᱟᱜ ᱨᱮᱜᱮ ᱨᱚᱦᱚᱭ ᱟᱠᱚ ᱟᱭᱳ ᱛᱟᱠᱚ᱾ ᱛᱟᱠᱚ ᱦᱳᱭ ᱛᱤᱱᱟᱹᱜ ᱵᱚᱭᱦᱟᱹᱜᱟᱯᱮ ᱟᱯᱮ ᱫᱚ?
ᱤᱧ ᱫᱚ ᱮᱠᱞᱟᱜ ᱜᱤᱭᱟᱹᱧ᱾
ᱚ᱾
ᱦᱮᱸ ᱟᱨ ᱟᱯᱮ ᱫᱚ?
ᱟᱞᱮ ᱟᱭᱢᱟ,
ᱚ
ᱦᱳᱭ ᱪᱷᱚ ᱪᱷᱚ᱾
ᱛᱤᱱᱟᱹᱜ ᱜᱟᱱ ᱵᱚᱭᱦᱟ?
ᱛᱩᱨᱩᱭ ᱜᱚᱴᱟᱝ᱾
ᱳ ᱵᱟᱵᱟ ᱟᱹᱰᱤ ᱟᱭᱢᱟ ᱜᱟᱱ ᱫᱚ ᱛᱟᱦᱚᱞᱮ᱾
ᱯᱮᱭᱟ ᱠᱩᱲᱤ ᱯᱮᱭᱟ ᱠᱚᱲᱟ ᱦᱮᱱᱟᱜ ᱞᱮᱭᱟ᱾
ᱳ᱾
ᱦᱚᱭ᱾ ᱫᱟᱫᱟ ᱛᱟᱹᱠᱤᱱ ᱵᱟᱨᱮᱭᱟ ᱦᱮᱱᱟᱜ ᱠᱤᱱᱟ ᱟᱨ ᱫᱤᱫᱤ ᱢᱤᱫᱴᱮᱱ ᱟᱨ ᱤᱧ ᱤᱱᱟᱹ ᱯᱚᱨᱮ ᱟᱨ ᱢᱤᱫᱴᱮᱱ ᱵᱳᱱ ᱢᱮᱱᱟᱭ ᱠᱟᱫᱮᱭᱟ ᱟᱨ ᱵᱷᱟᱭ ᱠᱟᱴᱤᱡ᱾
ᱦᱚᱸ᱾
ᱦᱳᱭ᱾ ᱟᱢ ᱫᱚ ᱮᱠᱞᱟ ᱜᱮᱭᱟᱢ ᱛᱟᱦᱚᱞᱮ ᱢᱚᱸᱡᱽ ᱜᱮ ᱟᱯᱮ ᱫᱚ᱾
ᱦᱮᱸ ᱪᱮᱜᱠᱟ?
ᱴᱟᱠᱟ ᱯᱚᱭᱥᱟ ᱨᱮᱱᱟᱜ ᱚᱵᱷᱟᱵ ᱠᱚ ᱵᱟᱹᱱᱩᱜᱼᱟ ᱾
ᱟᱞᱮᱫᱚ᱾ ᱚᱱᱠᱟ ᱫᱚ ᱵᱟᱝ ᱟᱞᱮ ᱦᱚᱸ ᱚᱵᱷᱟᱵ ᱫᱚ ᱢᱮᱱᱟᱜ ᱜᱮᱛᱟᱞᱮᱭᱟ ᱚᱱᱠᱟ ᱫᱚ ᱚᱠᱚᱭ ᱦᱚᱸ ᱪᱟᱹᱠᱨᱤ ᱠᱚᱫᱚ ᱵᱟ ᱠᱚ ᱪᱟᱹᱠᱨᱤ ᱜᱮᱭᱟ ᱯᱷᱮᱢᱮᱞᱤ ᱨᱮᱫᱚ ᱪᱟᱥᱵᱟᱥ ᱛᱮᱜᱮ ᱡᱟ ᱦᱩᱭᱩᱜᱼᱟ ᱨᱳᱡᱽᱜᱟᱨ ᱤᱱᱟᱹᱜᱮ᱾ ᱦᱳᱭ ᱟᱨ ᱟᱯᱮ ᱫᱚ?
ᱟᱞᱮ ᱦᱚᱸ ᱵᱟᱞᱮ ᱪᱟᱹᱠᱨᱤ ᱜᱮᱭᱟ ᱟᱞᱮ ᱦᱚᱸ ᱪᱟᱥᱵᱟᱥ ᱛᱮᱫ ᱜᱮ ᱟᱨ ᱩᱱᱟᱹᱜ ᱜᱟᱱ ᱵᱚᱭᱦᱟ ᱟᱞᱮ᱾ ᱟᱞᱮ ᱚᱲᱟᱜ ᱨᱮᱫᱚ ᱡᱚᱢ ᱧᱩ ᱫᱚ ᱰᱷᱮᱨ ᱧᱚᱜ ᱞᱟᱜᱟᱜᱼᱟ ᱛᱚ ᱾
ᱦᱮᱸ ᱦᱮᱸ ᱾
ᱚ ᱾
ᱡᱷᱚᱛᱚ ᱜᱮᱠᱚ ᱯᱟᱲᱦᱟᱜ ᱠᱟᱱᱟ ᱥᱮ?
ᱦᱮ?
ᱡᱷᱚᱛᱚ ᱵᱚᱭᱦᱟ ᱜᱮᱯᱮ ᱯᱟ ᱡᱷᱚᱛᱚ ᱵᱚᱭᱦᱟ ᱜᱮᱯᱮ ᱯᱟᱲᱦᱟᱜ ᱠᱟᱱᱟ? ᱛᱟᱦᱚᱞᱮ?
ᱫᱟᱫᱟ ᱛᱟᱹᱠᱤᱱ ᱵᱟᱨᱭᱟ ᱫᱚ ᱵᱟᱹᱦᱩ ᱠᱟᱱᱟ ᱠᱤᱱ᱾
ᱚ ᱾
ᱦᱳᱭ ᱟᱨ ᱫᱤᱫᱤ ᱫᱚᱭ ᱯᱟᱲᱦᱟ ᱠᱟᱱᱟᱭ ᱩᱱᱤ ᱦᱚᱸ᱾
ᱦᱚ ᱾
ᱚ ᱾ ᱚᱱᱟ ᱠᱳᱢᱯᱟᱱᱤ ᱨᱮᱜᱮ ᱠᱚ ᱠᱟᱹᱢᱤ ᱵᱟᱲᱟᱭᱟ, ᱟᱞᱮ ᱥᱮᱱᱟᱜ ᱱᱚᱛᱮ ᱨᱮ ᱠᱚᱢ ᱴᱟᱴᱟ ᱤᱥᱴᱤᱞ ᱮᱢ ᱟᱸᱡᱚᱢ ᱠᱟᱜ ᱜᱮᱭᱟ ᱥᱮ?
ᱦᱮᱸ ᱦᱮᱸ ᱟᱸᱡᱚᱢ ᱵᱟᱲᱟ ᱟᱠᱟᱫᱟᱹᱧ᱾
ᱦᱳᱭ ᱚᱱᱟ ᱠᱳᱢᱯᱟᱱᱤ ᱨᱮᱜᱮ ᱠᱟᱢᱤ ᱠᱟᱱᱟᱭ᱾
ᱡᱮᱡᱮ ᱡᱷᱟᱲᱠᱷᱚᱸᱰ ᱨᱮᱱᱟᱜ ᱫᱚ ᱚᱠᱟ ᱚᱠᱟ ᱥᱮᱫᱨᱮ ᱛᱟᱯᱮ ᱚᱲᱟᱜ ᱟᱯᱮᱭᱟᱜ ᱫᱚ? ᱚᱱᱛᱮ ᱨᱟᱸᱪᱤ ᱨᱟᱸᱪᱤ ᱥᱮᱫ ᱥᱮ ᱚᱱᱛᱮ ᱤᱭᱟᱹ ᱡᱟᱢᱥᱮᱫᱽᱯᱩᱨ ᱚᱱᱛᱮ?
ᱦᱳᱭ ᱡᱟᱢᱥᱮᱫᱽᱯᱩᱨ ᱴᱟᱴᱟ ᱥᱮᱫ ᱾ ᱦᱩᱸ ᱾ ᱟᱨ ᱟᱯᱮ ᱫᱚ ᱠᱷᱚᱲᱚᱜᱽᱯᱩᱨ ᱥᱮᱫ ᱥᱮ ᱢᱩᱨᱥᱤᱫᱟᱵᱟᱫᱽ ᱥᱮᱫ? ᱟᱯᱮᱫᱚ ᱢᱩᱨᱥᱤᱫᱟᱵᱟᱫᱽ ᱥᱮᱫ ᱥᱮ ᱠᱷᱚᱲᱚᱜᱽᱯᱩᱨ ᱢᱟᱞᱫᱟ ᱠᱚ ᱚᱠᱟ ᱥᱮᱫ?
ᱦᱩᱸ ᱟᱞᱮᱫᱚ ᱚᱱᱛᱮ ᱢᱟᱞᱫᱟ ᱥᱮᱫ᱾
ᱚ ᱢᱟᱞᱫᱟ, ᱫᱚᱢᱮ ᱟᱯᱮ ᱥᱮᱱ ᱜᱮ ᱩᱞ ᱠᱚ ᱛᱚᱵᱮ᱾
ᱦᱳᱭ ᱦᱳᱭ ᱟᱞᱮ ᱥᱮᱫ ᱫᱚ ᱫᱚᱢᱮ ᱩᱞ ᱧᱟᱢᱚᱜ ᱜᱮᱭᱟ᱾
ᱚ ᱫᱟᱨᱡᱤᱞᱤᱝ ᱦᱚᱸ ᱥᱩᱨ ᱜᱮᱭᱟ ᱟᱯᱮᱴᱷᱮᱡ ᱠᱷᱚᱱ ᱢᱟ᱾
ᱦᱮᱸ ᱥᱩᱨ ᱜᱮᱭᱟ᱾
ᱚ ᱪᱟᱞᱟᱜ ᱨᱮᱱᱟᱜ ᱤᱪᱪᱷᱟᱹ ᱢᱮᱱᱟᱜ ᱟᱠᱟᱫᱟ, ᱪᱟᱞᱟᱜ ᱤᱧ ᱦᱟᱜ ᱡᱟᱦᱟᱸ ᱛᱤᱥ ᱾
ᱦᱮᱸ ᱡᱟᱦᱟᱸ ᱛᱤᱥ ᱡᱩᱫᱤ ᱯᱮ ᱪᱟᱞᱟᱜ ᱠᱷᱟᱱ ᱞᱟᱹᱭ ᱯᱮ᱾
ᱦᱳᱭ ᱦᱳᱭ ᱩᱞ ᱠᱚᱫᱚ ᱪᱟᱵᱟᱭ ᱮᱱᱟ ᱥᱮ ᱦᱮᱱᱟᱜ ᱜᱮᱭᱟ?
ᱩᱞ ᱠᱚᱫᱚ ᱪᱟᱵᱟ ᱪᱟᱵᱟᱜ ᱠᱟᱱᱟ, ᱢᱮᱱᱟᱜ ᱜᱮᱭᱟ ᱠᱤᱪᱷᱩ ᱫᱚ ᱠᱤᱪᱷᱩ ᱜᱟᱱ ᱫᱟᱨᱮ ᱨᱮ ᱢᱮᱱᱟᱜ ᱜᱮᱭᱟ᱾
ᱫᱚᱢᱮ ᱢᱚᱴᱟ ᱢᱚᱴᱟ ᱟᱯᱮ ᱥᱮᱫᱟᱜ ᱩᱞ ᱢᱟ, ᱟᱨ ᱥᱤᱵᱤᱞ ᱦᱚᱸ ᱫᱚᱢᱮ ᱥᱤᱵᱤᱞᱟ ᱟᱯᱮ ᱥᱮᱱᱟᱜ ᱩᱞ ᱫᱚ᱾
ᱦᱳᱭ ᱦᱳᱭ ᱥᱤᱵᱤᱞ ᱜᱮᱭᱟ᱾
ᱦᱩᱸ ᱾ ᱱᱚᱛᱮ ᱠᱚ ᱟᱹᱜᱩᱭᱟ ᱛᱚ ᱟᱹᱠᱷᱨᱤᱧ ᱟᱫᱚ ᱠᱚ ᱞᱟᱹᱭᱟ ᱢᱟᱞᱫᱟᱨ ᱟᱢ᱾ ᱟᱞᱮᱭᱟᱜ ᱩᱞ
ᱦᱩᱸ ᱦᱩᱸ ᱦᱩᱸ ᱫᱚᱢᱮ ᱯᱷᱮᱢᱟᱥ ᱜᱮᱭᱟ ᱱᱚᱛᱮᱱᱟᱜ ᱩᱞ ᱫᱚ, ᱫᱚᱢᱮ ᱫᱟᱢ ᱛᱮᱜᱮ ᱟᱹᱠᱷᱨᱤᱧᱚᱜ ᱜᱮᱭᱟ᱾
ᱚ ᱦᱮᱸ ᱦᱮᱸ ᱾ ᱚᱱᱟ ᱠᱷᱟᱹᱛᱤᱨ ᱜᱮ, ᱥᱤᱵᱤᱞᱟ ᱟᱹᱰᱤ ᱥᱤᱵᱤᱞᱟ ᱵᱟᱝ?
ᱦᱩᱸ ᱟᱹᱰᱤ ᱥᱤᱵᱤᱞᱟ᱾
ᱦᱩᱸ ᱾
ᱦᱮᱸ ᱾
ᱟᱞᱮᱭᱟᱜ ᱦᱚᱸ ᱩᱞ ᱦᱮᱱᱟᱜ ᱛᱟᱞᱮᱭᱟ ᱟᱞᱮᱭᱟᱜ ᱫᱟᱨᱮ ᱦᱚᱸ ᱟᱫᱚ ᱩᱱᱟᱹᱜ ᱫᱚ ᱵᱟᱝ ᱥᱤᱵᱤᱞᱟ ᱡᱚᱡᱚ ᱜᱮᱭᱟ᱾
ᱦᱮᱸ
ᱟᱞᱮᱭᱟᱜ ᱦᱚᱸ ᱩᱞ ᱫᱟᱨᱮ ᱦᱮᱸᱱᱟᱜ ᱛᱟᱞᱮᱭᱟ ᱟᱫᱚ ᱵᱟᱭ ᱥᱤᱵᱤᱞᱟ ᱟᱞᱮᱭᱟᱜ ᱡᱚᱡᱚ ᱜᱮ ᱵᱩᱡᱷᱟᱹᱜ-ᱟ᱾ ᱟᱫᱚ ᱚᱱᱟ ᱠᱷᱟᱹᱛᱤᱨ ᱞᱮ ᱟᱪᱟᱨᱟ᱾
ᱚ ᱟᱞᱮ ᱥᱮᱫ ᱦᱤᱡᱩᱜ ᱯᱮ, ᱩᱞ ᱤᱧ ᱡᱚᱢ ᱦᱚᱪᱚ ᱯᱮᱭᱟ᱾
ᱦᱳᱭ ᱪᱟᱞᱟᱜ ᱟᱞᱮ᱾
ᱦᱮᱸ᱾
ᱦᱳᱭ᱾ ᱪᱟᱞᱟᱜ ᱢᱟ ᱤᱪᱪᱷᱟᱹ ᱦᱮᱱᱟᱜ ᱜᱮᱭᱟ᱾ ᱫᱟᱨᱡᱤᱞᱤᱝ ᱦᱟᱸᱜ ᱞᱮ ᱪᱟᱞᱟᱜ-ᱟ ᱚᱱᱠᱟ ᱛᱮᱜᱮ ᱛᱚᱠᱚ ᱪᱟᱞᱟᱜ-ᱟ᱾
ᱦᱮᱸ᱾
ᱦᱳᱭ, ᱚᱱᱟ ᱟᱯᱮ ᱥᱮᱱ ᱜᱮ ᱯᱷᱟᱨᱟᱠᱠᱟ ᱵᱨᱤᱡᱽ ᱚᱱᱟ ᱚᱱᱰᱮ ᱜᱮᱛᱚ ᱦᱮᱱᱟᱜ ᱯᱷᱟᱨᱟᱠᱠᱟ, ᱫᱚᱢᱮ ᱞᱟᱹᱴᱩ ᱵᱨᱤᱡᱽ᱾
ᱦᱩᱸ᱾
ᱦᱳᱭ, ᱟᱨ ᱱᱚᱛᱮᱢ ᱦᱮᱡ ᱵᱟᱲᱟᱣ ᱠᱟᱱᱟ ᱥᱮ ᱵᱟᱝ ᱟᱢ ᱫᱚ ᱟᱞᱮ
ᱚᱱᱛᱮ ᱡᱷᱟᱲᱠᱷᱚᱸᱰ ᱫᱤᱥᱚᱢ ᱥᱮᱫ ᱫᱚ ᱦᱮᱸ ᱪᱟᱞᱟᱣ ᱫᱚ ᱪᱟᱞᱟᱣ ᱵᱟᱲᱟ ᱦᱩᱭ ᱠᱟᱱ ᱜᱮᱭᱟ᱾
ᱚᱻ ᱟᱯᱮ ᱢᱟ ᱫᱩᱢᱠᱟ ᱯᱮ ᱥᱩᱨᱩᱜ-ᱟ ᱵᱟ ᱥᱮ?
ᱦᱳᱭ ᱦᱳᱭ, ᱫᱩᱢᱠᱟ ᱞᱮ ᱥᱩᱨᱩᱜ ᱜᱮᱭᱟ ᱟᱞᱮ ᱫᱚ᱾
ᱚᱻ᱾ ᱡᱟᱦᱟᱸ ᱛᱤᱥ ᱦᱤᱡᱩᱜ ᱠᱷᱟᱱ ᱞᱟᱹᱭ ᱢᱮ ᱦᱟᱸᱜ᱾ ᱵᱩᱨᱩ ᱵᱚᱸᱜᱟ ᱠᱚ ᱦᱩᱭᱩᱜ-ᱟ᱾
ᱟᱯᱮ ᱫᱚ ᱱᱚᱛᱮ ᱵᱮᱝᱜᱚᱞ ᱫᱤᱥᱚᱢ ᱥᱮᱫ ᱫᱚᱯᱮ ᱦᱮᱡ ᱵᱟᱲᱟᱣ ᱠᱟᱱᱟ ᱥᱮ ᱵᱟᱝ ᱛᱟᱦᱚᱸᱞᱮ?
ᱵᱟᱞᱮ ᱪᱟᱞᱟᱣ ᱵᱟᱲᱟᱣ ᱠᱟᱱᱟ᱾ ᱱᱚᱛᱮ ᱜᱮ ᱨᱟᱪᱤ᱾ ᱠᱚ ᱪᱟᱞᱟᱜ ᱦᱩᱭᱩᱜ ᱜᱮᱭᱟ ᱰᱷᱮᱨ᱾ ᱦᱳᱭ
ᱟᱞᱮ ᱦᱚᱸ ᱢᱤᱫ ᱫᱷᱟᱣ ᱫᱚᱞᱮ ᱪᱟᱞᱟᱜ-ᱟ᱾
ᱚᱻ᱾
ᱦᱩᱸ᱾
ᱟᱨ ᱵᱩᱨᱩ ᱵᱚᱸᱜᱟ ᱠᱚᱫᱚ ᱵᱟᱝ ᱦᱩᱭᱩᱜ-ᱟ ᱟᱯᱮᱥᱮᱱ ᱫᱚ?
ᱟᱞᱮ ᱚᱱᱛᱮ ᱫᱚ ᱩᱱᱟᱹᱜ ᱫᱚ ᱵᱟᱝ ᱦᱩᱭᱩᱜ ᱜᱮᱭᱟ ᱵᱩᱨᱩ ᱵᱚᱸᱜᱟ, ᱵᱟᱝ ᱦᱩᱭ ᱠᱚᱫᱚ ᱵᱟᱝ ᱦᱩᱭᱩᱜ ᱜᱮᱭᱟ ᱱᱚᱛᱮ ᱜᱮ᱾ ᱮᱱᱮ ᱟᱯᱮ ᱚ ᱱᱚᱛᱮᱜᱤᱧ ᱟᱸᱡᱚᱢ ᱵᱟᱲᱟᱣ ᱠᱟᱫᱟ ᱦᱩᱭᱩᱜ ᱜᱮᱭᱟ᱾
ᱦᱳᱭ ᱦᱳᱭ ᱱᱚᱛᱮ ᱜᱮᱛᱚ ᱦᱩᱭᱩᱜ-ᱟ ᱚᱱᱟᱜᱤᱧ ᱞᱟᱹᱭ-ᱟ᱾ ᱛᱮᱢᱟ ᱵᱩᱨᱩ ᱠᱚᱢᱟ ᱵᱟᱹᱱᱩᱜ-ᱟ᱾ ᱦᱳᱭ ᱱᱚᱛᱮ ᱦᱩᱭᱩᱜ ᱜᱮᱭᱟ ᱫᱚᱢᱮ, ᱱᱚᱛᱮ ᱵᱩᱨᱩ ᱵᱚᱸᱜᱟ ᱠᱚ ᱦᱚᱞᱟ ᱜᱮ ᱪᱟᱛᱟᱞ ᱯᱟᱛᱟ ᱦᱩᱭᱱᱟ᱾
ᱥᱚᱻ᱾
ᱦᱳᱭ᱾
ᱚᱱᱟ ᱫᱷᱟᱨᱮ ᱫᱚ ᱵᱟᱨ ᱥᱮᱫ ᱨᱮ
ᱦᱮᱸ᱾
ᱦᱚᱸ᱾
ᱛᱤᱱᱟᱹᱜ ᱵᱟᱨᱮᱢ ᱪᱟᱞᱟᱣ ᱵᱟᱲᱟᱣ ᱠᱟᱱᱟ ᱥᱮ ᱵᱟᱝ-ᱟ᱾ ᱵᱩᱨᱩ ᱵᱚᱸᱜᱟ ᱠᱚᱫᱚ?
ᱪᱟᱞᱟᱣ ᱵᱟᱲᱟᱣ ᱠᱟᱱ ᱜᱤᱭᱟᱹᱧ᱾
ᱚᱻ᱾
ᱦᱳᱭ᱾
ᱰᱷᱮᱨ ᱫᱚ ᱵᱟᱝ ᱵᱟᱨ ᱯᱮ ᱫᱚᱢ ᱜᱮ ᱪᱟᱞᱟᱣ ᱦᱩᱭ ᱠᱟᱱᱟ᱾ ᱵᱟᱨ ᱫᱷᱚᱢ ᱥᱮ ᱯᱮ ᱫᱷᱚᱢ᱾
ᱦᱟᱸ
ᱦᱳᱭ, ᱵᱮᱥ ᱜᱮ ᱵᱩᱡᱷᱟᱹᱜ ᱜᱮᱭᱟ ᱟᱹᱰᱤ ᱵᱮᱥ᱾ ᱫᱟᱜ ᱞᱮᱠᱷᱟᱱ ᱜᱮ ᱵᱮᱥ ᱵᱟᱝ ᱵᱩᱡᱷᱟᱹᱜᱼᱟ᱾ ᱡᱟᱸᱜᱟ ᱠᱚ ᱤᱭᱟᱹ ᱞᱮᱱ ᱛᱟᱢ ᱠᱷᱟᱱ ᱞᱮᱡᱮᱫ ᱧᱩᱨᱩ ᱞᱮᱱᱠᱷᱟᱱᱮᱢ ᱵᱚᱛᱚᱨ ᱜᱮ ᱩᱱᱟᱹᱜ ᱾ ᱤᱭᱟᱹ ᱠᱷᱚᱱ ᱮᱢ ᱧᱩᱨᱩᱜᱼᱟ᱾ ᱵᱚᱛᱚᱨ ᱜᱮ ᱵᱩᱡᱷᱟᱹᱜ ᱜᱮᱭᱟ᱾